ᱦᱮᱞᱳ
ᱦᱮᱸ ᱪᱤᱠᱟᱹᱭ ᱫᱟᱢ᱾
ᱪᱤᱠᱟᱹ ᱜᱮ ᱵᱟᱝ ᱱᱚᱜ ᱚᱭ ᱛᱚ ᱢᱤᱱᱟᱹᱧ ᱜᱮᱭᱟ᱾
ᱟᱪᱪᱷᱟ ᱡᱚᱢ ᱵᱟᱲᱟ ᱠᱚ ᱦᱳᱭᱮᱱᱟ
ᱦᱚᱸ ᱦᱚᱭᱱᱟ᱾
ᱟᱰᱤ ᱛᱟᱲᱟᱛᱟᱲᱤ᱾
ᱟᱫᱚ ᱛᱮᱦᱮᱧ ᱫᱚ ᱛᱟᱲᱟᱛᱟᱲᱤ ᱜᱮ ᱢᱤᱫᱴᱮᱱ ᱢᱤᱫᱴᱮᱱ ᱜᱟᱛᱮ ᱠᱩᱲᱤᱭᱟᱜ ᱵᱟᱨᱛᱷᱰᱮ ᱛᱟᱦᱮᱸ ᱠᱟᱱᱟ ᱟᱫᱚ ᱚᱱᱟ ᱠᱷᱟᱹᱛᱤᱨ ᱠᱷᱟᱹᱛᱤᱨ ᱛᱮ ᱚᱱᱛᱮ ᱞᱮ ᱪᱟᱞᱟᱣ ᱞᱮᱱᱟ᱾
ᱟᱪᱪᱷᱟ ᱫᱤᱭᱮ ᱛᱤᱨᱮᱯᱮ ᱨᱩᱣᱟᱹᱲ ᱦᱮᱡᱱᱟ?
ᱦᱮᱡ ᱱᱟᱞᱮ ᱳᱭ ᱥᱟᱛᱴᱟ ᱥᱮᱫ᱾
ᱟᱪᱪᱷᱟ ᱵᱟᱨᱰ ᱰᱮ ᱨᱮ ᱛᱟᱦᱚᱞᱮ ᱪᱮᱠᱟ ᱯᱮ ᱤᱱᱡᱚᱭ ᱠᱮᱫᱟ?
ᱵᱷᱟᱜᱤ ᱜᱮ ᱦᱩᱭᱱᱟ ᱤᱧᱡᱚᱭ ᱫᱚ᱾
ᱟᱪᱪᱷᱟ, ᱛᱤᱱᱟᱹᱜ ᱛᱤᱱᱟᱹᱜ ᱦᱚᱲ ᱯᱮ ᱪᱟᱞᱟᱣ ᱞᱮᱱᱟ ᱜᱟᱛᱮ ᱠᱩᱲᱤ ᱠᱚ?
ᱜᱚᱛᱮ ᱠᱩᱲᱤ ᱠᱚ ᱪᱟᱞᱟᱣ ᱞᱮᱱᱟ ᱢᱟᱱᱮ ᱢᱳᱴ ᱠᱩᱲᱤ ᱡᱚᱱ ᱞᱮ ᱪᱟᱞᱟᱣ ᱞᱮᱱᱟ ᱟᱫᱚ ᱠᱩᱲᱤ ᱜᱤᱫᱽᱨᱟᱹ ᱳᱤ ᱥᱟᱛ ᱟᱴ ᱡᱚᱱ ᱜᱟᱱ ᱟᱨ ᱵᱟᱠᱤ ᱫᱚ ᱠᱚᱲᱟ ᱜᱤᱫᱽᱨᱟᱹ᱾
ᱟᱪᱪᱷᱟ, ᱛᱤᱨ ᱨᱩᱯᱮ ᱪᱟᱞ ᱞᱮᱱᱟ?
ᱪᱚᱞᱟᱣ ᱞᱮᱱᱟᱞᱮ ᱳᱭ ᱪᱟᱨᱴᱟ ᱥᱮᱫ᱾
ᱦᱮᱸ
ᱪᱟᱴᱴᱟ ᱥᱮᱫ ᱞᱮ ᱪᱟᱞᱟᱣ ᱞᱮᱱᱟ᱾
ᱟᱪᱪᱷᱟ, ᱵᱷᱟᱜᱮ ᱜᱮ᱾
ᱦᱳᱭ ᱟᱢᱫᱚ ᱪᱮᱮᱢ ᱪᱤᱠᱟᱹᱭ ᱫᱟ?
ᱟᱨ ᱫᱩᱲᱩᱵ ᱦᱩᱭ ᱟᱠᱟᱱᱟ ᱱᱚᱛᱮᱨᱮ, ᱜᱚᱨᱚᱢ ᱡᱟ ᱵᱩᱡᱷᱟᱹᱜ ᱠᱟᱱᱟ ᱚᱲᱟᱜ ᱨᱮ᱾
ᱵᱟᱭ ᱫᱟᱜ ᱮᱫᱟ ᱟᱯᱮ ᱥᱮᱫ ᱫᱚ?
ᱵᱟᱝ ᱮ ᱫᱟᱜ ᱫᱟᱭ ᱨᱤᱢᱤᱞ ᱫᱚ ᱨᱟᱠᱟᱵ ᱠᱟᱫᱟᱭ ᱫᱟᱜ ᱫᱚ ᱵᱟᱭ ᱡᱚᱨᱚᱭᱫᱟ᱾ ᱚᱱᱛᱮ ᱫᱚ ᱫᱟᱜ ᱫᱟᱭ ᱥᱮ ᱪᱮ?
ᱵᱟᱝ ᱵᱟᱝ ᱱᱚᱛᱮ ᱫᱚ ᱵᱟᱝ ᱮ ᱫᱟᱜ ᱮᱫᱟ ᱳᱭ ᱨᱤᱢᱤᱞ ᱨᱤᱢᱤᱞ ᱢᱮᱱᱟᱜ ᱟᱠᱟᱫᱟ ᱟᱨᱠᱤ᱾
ᱟᱪᱪᱷᱟ, ᱛᱚᱞᱟ ᱠᱚᱫᱚ ᱯᱮ ᱜᱤᱲᱤ ᱦᱩᱭᱠᱟᱫᱟ?
ᱟᱯᱮ ᱦᱟᱸᱜ ᱟᱣᱨᱤᱞᱮ ᱜᱤᱫᱤᱭᱟ ᱛᱚᱞᱟ ᱫᱚ᱾
ᱚ ᱮᱠᱷᱚᱱᱚ ᱟᱣᱨᱤ
ᱟᱣᱨᱤ ᱟᱢᱵᱟᱵᱚᱛᱤ ᱡᱚᱢ ᱠᱟᱛᱮᱫ
ᱚ ᱚᱱᱟ ᱫᱚ ᱱᱤᱭᱚᱢ ᱛᱟᱯᱮ ᱥᱮ ᱪᱮᱫ
ᱱᱤᱭᱚᱢ ᱫᱚ ᱵᱟᱝ ᱟᱫᱚ ᱚᱱᱠᱟ ᱵᱚᱛᱚᱨ ᱵᱟᱹᱱᱩᱜᱼᱟ ᱢᱟᱱᱮ ᱛᱚᱞᱟ ᱜᱤᱰᱤ ᱨᱮᱱᱟᱜ ᱵᱟᱭ ᱫᱟᱜ ᱵᱟᱲᱟᱭᱮᱫ ᱛᱟᱦᱮᱸᱫ ᱩᱱᱟᱹᱜ ᱫᱤᱱ ᱚᱱᱠᱟᱭ ᱥᱤᱛᱩᱝ ᱠᱮᱫᱟ ᱛᱟᱦᱚᱞᱮ
ᱟᱞᱮ ᱱᱚᱛᱮ ᱫᱚ ᱛᱚᱞᱟ ᱜᱤᱰᱤ ᱠᱚᱫᱚ ᱦᱩᱭ ᱠᱟᱱᱟ ᱢᱤᱫ ᱠᱟᱹᱴᱩᱵ ᱠᱟᱛᱮ ᱯᱨᱟᱭ ᱡᱟᱱᱟᱢ ᱟᱠᱟᱱᱟ᱾
ᱦᱮᱸ ᱛᱟᱦᱚᱞᱮ ᱜᱟᱯᱟ ᱢᱮᱭᱟᱝ ᱜᱮ ᱛᱚᱯᱮ ᱨᱚᱦᱚᱭᱟ
ᱮᱠᱫᱚᱢ ᱟᱫᱚ ᱫᱟᱜ ᱟᱥᱟᱨᱮ ᱢᱮᱱᱟᱜ ᱞᱮᱭᱟ ᱫᱟᱜ ᱜᱮ ᱵᱷᱟᱜᱤ ᱵᱟᱭ ᱫᱟᱜ ᱮᱫᱟ ᱱᱚᱛᱮ ᱫᱚ
ᱟᱞᱮ ᱥᱮᱢᱟ ᱦᱚᱞᱟ ᱢᱫᱷᱮᱨ ᱫᱚ ᱫᱚᱢᱮ ᱫᱟᱜ ᱩᱛᱟᱹᱨ ᱠᱮᱫᱟᱭ ᱫᱚᱢᱮ ᱢᱮᱱᱠᱷᱟᱱ ᱫᱚᱢᱮ
ᱟᱪᱪᱷᱟ ᱱᱚᱛᱮ ᱫᱟᱜ ᱜᱮ ᱵᱟᱭ ᱫᱟᱜᱫᱟ ᱵᱟᱨ ᱥᱤᱧ ᱜᱟᱱ ᱞᱟᱦᱟᱭ ᱫᱟᱜ ᱠᱮᱫᱟ ᱟᱫᱚ ᱚᱱᱟ ᱵᱟᱨᱥᱤ ᱜᱟᱱ ᱞᱟᱦᱟᱨᱮ ᱟᱞᱮ ᱛᱚᱞᱟ ᱛᱚᱞᱟ ᱢᱟᱱᱮ ᱜᱤᱲ ᱞᱮᱫᱟᱞᱮ ᱫᱤᱭᱮ ᱫᱟᱜ ᱠᱮᱜᱠᱷᱟᱱᱮ ᱵᱷᱟᱜᱮᱱᱟ ᱟᱨᱚ ᱡᱟᱱᱟᱢ ᱮᱱᱟ ᱛᱟᱲᱟ ᱛᱟᱹᱲᱤ ᱜᱮ ᱫᱤᱭᱮ ᱫᱚ ᱜᱟᱯᱟ- -ᱜᱟᱯᱟ ᱟᱫᱚ ᱟᱢᱵᱟᱵᱩᱛᱤ ᱡᱚᱢ ᱠᱟᱛᱮ ᱟᱫᱚ ᱠᱚᱭᱮᱠ ᱫᱤᱱ ᱯᱚᱨ ᱠᱷᱟᱱ ᱜᱮ ᱟᱫᱚ ᱨᱚᱦᱚᱭ ᱟᱨᱟᱢᱵᱷᱚ ᱦᱩᱭᱩᱜᱼᱟ᱾
ᱦᱳᱭ ᱟᱯᱮᱜᱮ ᱟᱯᱮᱜᱮ ᱵᱷᱟᱹᱜᱤ ᱟᱞᱮ ᱢᱟ ᱵᱟᱝ ᱦᱩᱭᱩᱜ ᱠᱟᱱ ᱛᱟᱞᱮᱭᱟ
ᱦᱮᱸ ᱟᱨ ᱪᱮᱫ ᱫᱟᱜ ᱵᱷᱚᱨᱥᱟ ᱛᱮᱯᱮ ᱨᱚᱦᱚᱭ ᱜᱮᱭᱟ ᱟᱯᱮ ᱫᱚ ᱠᱮᱱᱮᱞ ᱫᱟᱜ ᱥᱮ ᱜᱟᱰᱟ ᱫᱟᱜ ᱥᱮ ᱥᱮᱨᱢᱟ ᱫᱟᱜ ᱠᱮᱱᱮᱞ ᱠᱚ ᱵᱟᱹᱱᱩᱜᱼᱟ ᱜᱟᱰᱟ ᱠᱚ
ᱦᱮᱸ ᱥᱮᱞᱚ ᱠᱚᱫᱚ ᱵᱟᱹᱱᱩᱜᱼᱟ ᱠᱮᱱᱮᱞ ᱢᱮᱱᱟᱜ ᱨᱮᱦᱚᱸ ᱟᱞᱮ ᱫᱚ ᱟᱹᱰᱤ ᱫᱮᱨᱤ ᱛᱮ ᱫᱟᱜ ᱞᱮ ᱧᱟᱢᱟ ᱟᱨᱠᱤ
ᱟᱪᱪᱷᱟ ᱥᱚᱢᱚᱭ ᱨᱮᱫᱚ ᱵᱟᱝ ᱦᱤᱡᱩᱜᱼᱟ ᱦᱮᱸᱥᱮ
ᱵᱟᱝ
ᱛᱟᱦᱚᱞᱮ ᱛᱤᱱ ᱫᱷᱟᱣ ᱯᱮ ᱪᱟᱥ ᱜᱮᱭᱟ ᱚᱱᱛᱮ ᱫᱚ?
ᱢᱤᱫ ᱫᱷᱟᱣ ᱜᱮ ᱦᱩᱲᱩ ᱢᱟ ᱢᱤᱫ ᱫᱷᱟᱣ ᱜᱮ
ᱚ ᱢᱤᱫ ᱫᱷᱟᱣ ᱜᱮᱯᱮ ᱨᱚᱦᱚᱭ ᱜᱮᱭᱟ ᱟᱯᱮ ᱚᱱᱛᱮ ᱫᱚ
ᱦᱳᱲᱩ ᱠᱚ ᱪᱮᱫᱠᱟ ᱵᱷᱟᱜᱤ ᱜᱮᱠᱚ ᱦᱩᱭᱩᱜ ᱜᱮᱭᱟ?
ᱦᱩᱭᱩᱜ ᱜᱮᱭᱟ ᱱᱮᱛᱟᱨ ᱢᱟ ᱪᱟᱥ ᱫᱚ ᱵᱷᱟᱜᱤ ᱜᱮ ᱦᱩᱭᱩᱜ ᱜᱮᱭᱟ, ᱡᱩᱫᱤ ᱥᱮᱨᱢᱟ ᱫᱟᱜ ᱠᱚ ᱴᱷᱤᱠ ᱴᱷᱟᱠᱮ ᱧᱟᱢᱟ ᱟᱲᱮᱠᱷᱟᱡ ᱫᱚ ᱴᱷᱤᱠ ᱜᱮ ᱦᱩᱭᱩᱜᱼᱟ᱾
ᱟᱪᱪᱷᱟ ᱵᱷᱟᱜᱮ ᱜᱮ ᱟᱞᱮ ᱱᱚᱛᱮ ᱫᱚ ᱠᱮᱱᱟᱞ ᱫᱟᱜ ᱦᱮᱡ ᱟᱞᱮᱭᱟ ᱢᱟᱱᱮ ᱵᱮ ᱫᱷᱟᱣ ᱢᱟᱱᱮ ᱵᱚᱨᱥᱟ ᱨᱮ ᱡᱚᱠᱷᱚᱱ ᱠᱚ ᱨᱚᱦᱚᱭᱟᱞᱮ ᱵᱚᱨᱥᱟ ᱨᱮ
ᱦᱳᱭ
ᱯᱮ ᱫᱷᱟᱣ ᱠᱚ ᱟᱲᱟ ᱟᱞᱮᱭᱟ ᱠᱮᱱᱟᱞ ᱫᱟᱜ ᱢᱤᱫ ᱫᱷᱟᱣ ᱫᱚ ᱚᱱᱮ ᱨᱚᱦᱚᱭ ᱥᱳᱢᱳᱭ ᱟᱨ ᱢᱤᱫ ᱫᱷᱟᱣ ᱫᱚ ᱚᱱᱟ ᱛᱟᱞᱟ ᱢᱟᱞᱟᱮ ᱟᱨ ᱢᱩᱪᱟᱹᱫ ᱥᱳᱢᱚᱭ ᱢᱤᱫ ᱫᱷᱟᱣ
ᱟᱨ ᱚᱠᱟ ᱰᱤᱥᱴᱤᱠ ᱠᱟᱱᱟᱯᱮ ᱟᱯᱮ ᱫᱚ?
ᱟᱞᱮᱫᱚ ᱵᱟᱸᱠᱩᱲᱟ
ᱥᱟᱨᱤ ᱥᱮ
ᱦᱮᱸ ᱟᱯᱮ ᱫᱚ?
ᱦᱳᱭ ᱟᱞᱮ ᱦᱚᱸ
ᱟᱪᱪᱷᱟ ᱵᱷᱟᱜᱮ ᱜᱮᱛ ᱛᱟᱦᱚᱞᱮ
ᱦᱳᱭ
ᱨᱤᱢᱮᱞ ᱠᱚᱫᱚ ᱨᱟᱠᱟᱵ ᱠᱟᱫᱟ ᱥᱮ ᱵᱟᱝ ᱛᱟᱦᱚᱞᱮ ᱚᱱᱛᱮ?
ᱵᱟᱝ ᱢᱟᱱᱮ ᱠᱟᱹᱴᱤᱡ ᱠᱟᱹᱴᱤᱡ ᱨᱤᱢᱤᱱ ᱠᱟᱫᱟᱭ ᱛᱮᱦᱮᱱ ᱫᱚ ᱥᱟᱨᱟ ᱫᱤᱱᱴᱟ ᱨᱮᱜᱮ ᱢᱟᱱᱮ ᱥᱮᱼ ᱥᱤᱛᱳᱝ ᱫᱚ ᱚᱱᱠᱟ ᱵᱟᱹᱱᱩᱜ ᱫᱚᱢᱮ ᱜᱚᱨᱚᱢ ᱢᱮᱱᱠᱷᱟᱱ ᱥᱤᱛᱩᱝ ᱠᱚᱫᱚ ᱵᱟᱹᱱᱩᱜᱼᱟ
ᱛᱚ ᱱᱤᱛᱚᱜ ᱦᱚᱸ ᱨᱤᱢᱤᱞ ᱨᱤᱢᱤᱞ ᱧᱮᱞᱚᱜ ᱠᱟᱱᱟ ᱟᱨ ᱫᱟᱜ ᱫᱚ ᱮᱠᱟᱞ ᱜᱮ ᱵᱟᱹᱱᱩᱜ-ᱟ
ᱦᱮᱸ ᱦᱮᱸ ᱾ ᱱᱚᱛᱮ ᱦᱚᱸ ᱚᱱᱠᱟ ᱜᱮ ᱜᱚᱨᱚᱢ ᱴᱟᱜ ᱢᱟᱱᱮ ᱜᱩᱢᱴᱟᱱᱤ ᱵᱷᱟᱵᱽ ᱴᱟᱜ ᱢᱟᱱᱮ ᱫᱚᱢᱮ ᱵᱮᱥᱤ ᱜᱮ ᱫᱚᱦᱚ ᱠᱟᱫᱟᱭ ᱾
ᱦᱚᱭ ᱾
ᱢᱟᱱᱮ ᱦᱚᱭ ᱦᱚᱸ ᱵᱟᱭ ᱦᱚᱭᱫᱟ ᱾
ᱦᱩᱸ ᱾
ᱦᱟᱱᱤ ᱟᱹᱰᱤ ᱵᱮᱥᱤ ᱜᱮ ᱫᱚᱦᱚ
ᱦᱩᱸ ᱾ ᱵᱟᱭ ᱥᱤᱛᱩᱝ ᱮᱜ ᱨᱮᱦᱚᱸ ᱯᱩᱨᱟᱹ ᱯᱨᱚᱪᱩᱨ ᱜᱚᱨᱚᱢ ᱾
ᱟᱨ ᱡᱟᱦᱟᱱᱟᱜ ᱮᱢ ᱟᱸᱡᱚᱢ ᱫᱟ?
ᱟᱸᱡᱚᱢᱚᱜ ᱠᱟᱱᱟ ᱪᱮᱫ ᱪᱚ ᱢᱤᱫᱴᱮᱱ, ᱥᱚᱵᱫᱚᱜ ᱠᱟᱱᱟ ᱪᱮᱫ ᱪᱚ ᱢᱤᱫᱴᱮᱱ ᱡᱟᱦᱟᱱᱟᱜ ᱦᱤᱡᱩᱜ ᱠᱟᱱᱟ ᱠᱤ ᱯᱷᱳᱱ ᱢᱮ?
ᱟᱸᱡᱚᱢᱚᱜ ᱠᱟᱱᱟ ᱚᱱᱟᱜ ᱜᱮ ᱾
ᱠᱚᱞ ᱵᱟᱝ ᱠᱟᱱ ᱛᱟᱦᱮᱸᱫ ᱛᱚ ᱾
ᱚᱻ
ᱟᱹᱰᱤ ᱵᱟᱹᱲᱛᱤ ᱜᱮ ᱜᱚᱨᱚᱢᱮ ᱫᱚᱦᱚ ᱠᱟᱫᱟ ᱛᱮᱦᱮᱧ ᱫᱚ ᱾
ᱦᱮᱸ ᱜᱚᱨᱚᱢ ᱜᱮ ᱾
ᱚᱱᱛᱮ ᱦᱚᱸ?
ᱦᱩᱸ ᱜᱚᱨᱚᱢ ᱠᱟᱱᱟ ᱟᱫᱚ ᱤᱧ ᱢᱟ ᱟᱭᱩᱵ ᱚᱲᱟᱜ ᱨᱮᱫᱚ ᱵᱟᱹᱧ ᱛᱟᱦᱮᱱ ᱜᱮᱭᱟ ᱱᱚᱛᱮ ᱤᱧ ᱫᱚ ᱯᱟᱲᱦᱟᱜ ᱜᱤᱭᱟᱹᱧ ᱟᱫᱚ ᱛᱟᱦᱚᱞᱮ ᱢᱮᱥ ᱨᱮ ᱟᱫᱚ ᱪᱷᱟᱫᱽ ᱨᱮ ᱫᱮᱡ ᱦᱚᱭ ᱠᱟᱱᱟ ᱦᱤᱛᱚᱜ ᱫᱚ ᱾
ᱦᱮᱸ ᱦᱮᱸ ᱪᱷᱟᱫᱽ, ᱪᱷᱟᱫᱽ ᱪᱮᱛᱟᱱ ᱨᱮᱢ ᱯᱟᱲᱦᱟᱜ ᱠᱟᱱᱟ?
ᱦᱚᱜᱼᱚᱭ ᱟᱢ ᱥᱟᱞᱟᱜ ᱤᱧ ᱜᱚᱞᱯᱚᱭᱫᱟ, ᱯᱟᱲᱦᱟᱣ ᱦᱚᱭ ᱮᱢᱱᱤ ᱜᱤᱧ ᱫᱮᱡ ᱠᱟᱱᱟ ᱱᱚᱣᱟ, ᱦᱚᱭ ᱾
ᱛᱟᱦᱚᱞᱮ ᱜᱟᱯᱟᱢ ᱟᱢᱵᱟᱵᱚᱛᱤ ᱫᱚ ᱠᱟᱱᱴᱷᱟᱲ ᱠᱚᱫᱚᱯᱮ ᱟᱹᱜᱩ ᱠᱟᱣᱱᱟ ᱥᱮ ᱵᱟᱝ?
ᱦᱚᱸ ᱚᱲᱟᱜ ᱠᱷᱚᱱᱟᱜ ᱠᱚ ᱵᱷᱮᱡᱟ ᱠᱟᱜ ᱞᱮᱭᱟ ᱠᱚ ᱠᱟᱱᱴᱷᱟᱲ ᱠᱚ, ᱠᱷᱟᱹᱡᱟᱹᱲᱤ ᱠᱚ, ᱩᱞ ᱠᱚ ᱾
ᱩᱞ ᱠᱚ᱾
ᱦᱮᱸ ᱾
ᱟᱪᱪᱷᱟ ᱚᱸᱰᱮ ᱜᱮᱯᱮ ᱡᱚᱢᱟ?
ᱦᱮᱸ ᱵᱟᱠᱷᱟᱱ ᱫᱚ ᱟᱫᱚ ᱚᱲᱟᱜ ᱫᱚ ᱵᱟᱞᱮ ᱪᱟᱞᱟᱣ ᱫᱟᱲᱮᱭᱟᱜᱼᱟ ᱜᱟᱯᱟ ᱢᱟ ᱵᱟᱭᱤᱥ ᱛᱟᱹᱨᱤᱠᱷ, ᱢᱮᱭᱟᱝ ᱮᱱᱫᱨᱟᱭ ᱥᱮᱫ ᱛᱮᱭᱤᱥ-ᱪᱚᱵᱽᱵᱤᱥ ᱢᱟ ᱟᱞᱮᱭᱟᱜ ᱮᱠᱡᱟᱢ ᱢᱮᱱᱟᱜ ᱛᱟᱞᱮᱭᱟ ᱤᱱᱴᱟᱨᱱᱮᱞ ᱾
ᱦᱮᱸ ᱾
ᱛᱟᱦᱚᱞᱮ ᱟᱫᱚ ᱚᱲᱟᱜ ᱫᱚ ᱪᱤᱠᱟᱹ ᱛᱮᱢ ᱪᱟᱞᱟᱜᱼᱟ, ᱟᱫᱚ ᱚᱱᱟ ᱠᱷᱟᱹᱛᱤᱨ ᱛᱮ ᱵᱟᱥ ᱛᱮᱠᱚ ᱠᱳᱞ ᱠᱟᱜ ᱞᱮᱭᱟ ᱚᱲᱟᱜ ᱦᱚᱲ ᱾
ᱯᱤᱴᱷᱟᱹ ᱠᱚᱫᱚ ᱵᱟᱯᱮ ᱡᱩᱛᱟ?
ᱦᱚᱸ ᱯᱤᱴᱷᱟᱹ ᱡᱩᱛᱟᱞᱮ ᱱᱚᱰᱮ ᱜᱮᱞᱮ ᱡᱩᱛᱟ ᱾
ᱥᱟᱠᱟᱢ ᱠᱚ ᱠᱚ ᱠᱳᱞ ᱠᱟᱜ ᱯᱮᱭᱟ ᱥᱮ ᱪᱮᱫ?
ᱮ ᱥᱟᱠᱟᱢ ᱯᱤᱴᱷᱟᱹ ᱫᱚ ᱵᱟᱝ, ᱮᱢᱱᱤ ᱚᱱᱠᱟ ᱞᱩᱪᱤ ᱯᱤᱴᱷᱟᱹ ᱠᱚ ᱾
ᱞᱩᱪᱤ ᱯᱤᱴᱷᱟᱹ ᱠᱚ ᱦᱚᱲ ᱢᱟ ᱥᱟᱠᱟᱢ ᱯᱤᱴᱷᱟᱹ ᱠᱚ ᱡᱩᱛᱟ ᱜᱟᱯᱟ ᱫᱚ ᱾
ᱦᱚᱸ ᱟᱫᱚ ᱥᱟᱠᱟᱢ ᱫᱚ ᱱᱚᱰᱮ ᱫᱚ ᱵᱤᱻ ᱥᱟᱠᱟᱢ ᱠᱚᱫᱚ ᱵᱟᱠᱚ ᱠᱳᱞ ᱠᱟᱜ ᱞᱮᱭᱟ ᱟᱨ ᱢᱟᱱᱮ ᱜᱮᱥ ᱨᱮᱫᱚ ᱥᱟᱠᱟᱢ ᱛᱮᱫᱚ ᱱᱮ ᱤᱭᱟᱹ ᱨᱮᱜᱮ ᱵᱷᱟᱜᱮᱭᱟ, ᱪᱩᱞᱦᱟᱹ ᱨᱮᱜᱮ ᱵᱷᱟᱜᱮᱭᱟ ᱥᱮ?
ᱦᱮᱸ ᱪᱩᱞᱦᱟᱹ ᱨᱮᱜᱮ ᱟᱫᱚ ᱛᱟᱣᱟ ᱨᱮᱛᱚ ᱤᱥᱤᱱᱚᱜᱼᱟ ᱾
ᱦᱚᱸ ᱛᱟᱣᱟ ᱨᱮ ᱫᱚ ᱤᱥᱤᱱᱚᱜᱼᱟ, ᱛᱚᱵᱩ ᱨᱮᱦ ᱡᱟᱦᱟᱸ ᱨᱮᱞᱮ ᱛᱟᱦᱮᱱᱟ ᱚᱸᱰᱮ ᱚᱱᱟ ᱚᱲᱟᱜ ᱨᱮᱫᱚ ᱚᱱᱮ ᱟᱫᱚ ᱡᱩᱫᱤᱢ ᱤᱥᱤᱱᱟ ᱤᱭᱟᱹᱛᱮ ᱫᱩᱦᱟᱹᱜ ᱟᱥᱮ ᱟᱫᱚ ᱚᱱᱟ ᱢᱟᱱᱮ ᱵᱟᱠᱚ ᱤᱥᱤᱱ ᱦᱚᱪᱚᱣᱟᱜᱼᱟ ᱟᱨᱠᱤ ᱾ ᱟᱫᱚ ᱯᱟᱛᱲᱟ ᱡᱩᱫᱤ ᱨᱚᱝᱜᱚᱜᱼᱟ ᱛᱟᱦᱚᱞᱮ ᱢᱟ ᱫᱩᱦᱟᱹᱜᱼᱟ ᱟᱫᱚ ᱚᱲᱟᱜ ᱠᱷᱟᱨᱟᱯᱚᱜ ᱛᱟᱠᱚ, ᱮ ᱠᱟᱨᱚᱱ ᱛᱮ ᱚᱱᱟ ᱠᱚᱫᱚ ᱵᱟᱠᱚ ᱤᱥᱤᱱ ᱦᱚᱪᱚ ᱟᱞᱮᱭᱟ ᱾
ᱮᱠᱫᱚᱢ ᱮᱠᱫᱚᱢ ᱛᱟᱦᱚᱞᱮ ᱛᱤᱱᱟᱹᱜ ᱜᱟᱱ ᱠᱟᱱᱴᱷᱟᱲ ᱤᱫᱤ ᱠᱟᱱᱟᱯᱮ?
ᱟᱞᱮ ᱫᱚ ᱯᱮ ᱦᱚᱲ ᱢᱮᱱᱟᱜ ᱞᱮᱭᱟ ᱢᱤᱫᱴᱮᱱ ᱠᱚ ᱠᱳᱞ ᱠᱟᱜ-ᱟ ᱾ ᱤᱧ ᱜᱮ ᱚᱲᱟᱜ ᱠᱷᱚᱱᱟᱜ ᱠᱚ ᱠᱳᱞ ᱦᱳᱭ ᱟᱫᱚ ᱢᱮᱛᱟᱜ ᱠᱩᱣᱟᱧ ᱡᱮ ᱟᱞᱚᱢ ᱠᱳᱞ ᱪᱚ ᱠᱚᱣᱟ ᱩᱱᱟᱹᱜ ᱜᱟᱱ ᱫᱚ ᱛᱟᱦᱚᱞᱮ ᱚᱠᱚᱭ ᱡᱚᱢᱟᱭ
ᱦᱮᱸ ᱯᱮ ᱦᱚᱲ ᱛᱮ ᱢᱮᱜ ᱴᱟᱝ ᱵᱟᱯᱮ ᱡᱚᱢ ᱪᱟᱵᱟ ᱫᱟᱲᱮᱭᱟᱜᱼᱟ
ᱵᱟᱝ ᱥᱮ ᱢᱤᱫ ᱫᱤᱱ ᱛᱤᱠᱤ ᱡᱚᱢ ᱪᱟᱵᱟ ᱫᱟᱲᱮᱼᱟ ᱠᱟᱱᱴᱷᱟᱲ ᱢᱟ ᱟᱢᱫᱟ ᱵᱟᱢ ᱡᱚᱢ ᱫᱟᱲᱮᱜ ᱫᱚ
ᱮᱠᱫᱚᱢ ᱫᱟᱨᱮ ᱢᱮᱱᱟᱜ ᱛᱟᱯᱮᱭᱟ?
ᱟᱞᱮᱭᱟᱜ ᱫᱚ ᱵᱟᱱᱩᱜᱼᱟ ᱫᱤᱫᱤ ᱛᱟᱠᱚ ᱟᱜ ᱢᱮᱱᱟᱜ ᱼᱟ ᱛᱮᱭᱟᱝ ᱛᱟᱠᱚ ᱚᱸᱰᱮ ᱠᱷᱚᱱᱟᱜ ᱠᱚ ᱵᱷᱮᱡᱟ ᱟᱠᱟᱜᱼᱟ ᱚᱸᱰᱮ ᱠᱷᱚᱱᱟᱜ ᱤᱧ ᱠᱚ ᱵᱷᱮᱡᱟ ᱠᱟᱣᱫᱤᱧᱟ
ᱮᱠᱫᱚᱢ ᱢᱟᱱᱮ ᱢᱮᱥ ᱨᱮᱫᱚ ᱛᱤᱱ ᱦᱚᱲ ᱢᱮᱱᱟᱜ ᱯᱮᱭᱟ?
ᱢᱮᱥ ᱨᱮᱫᱚ ᱛᱟᱦᱮᱱᱟᱞᱮ ᱯᱩᱱ ᱢᱚᱬᱮ ᱦᱚᱲ ᱜᱟᱱ ᱟᱫᱚ ᱡᱟᱦᱟᱸᱭ ᱠᱚᱣᱟᱜ ᱯᱚᱨᱤᱠᱠᱷᱟ ᱵᱟᱹᱱᱩᱜᱼᱟ ᱩᱱᱠᱩ ᱫᱚ ᱚᱲᱟᱜ ᱠᱚ ᱪᱟᱞᱟᱣ ᱠᱟᱱᱟ ᱟᱞᱮ ᱯᱮ ᱦᱚᱲᱟᱜ ᱯᱚᱨᱤᱠᱠᱷᱟ ᱢᱮᱱᱟᱜᱼᱟ ᱟᱞᱮ ᱫᱚ ᱢᱮᱱᱟᱜ ᱞᱮᱭᱟ
ᱚᱸ ᱟᱯᱮ ᱟᱹᱛᱩ ᱥᱮᱫ ᱛᱟᱠᱦᱮ ᱤᱭᱟᱹ ᱯᱚᱨᱚᱵᱽ ᱠᱚ ᱵᱟᱝ ᱦᱩᱭᱩᱜ ᱜᱮᱭᱟ?
ᱟᱞᱮ ᱥᱮᱫ ᱫᱚ ᱯᱚᱨᱚᱵᱽ ᱢᱟ ᱦᱩᱞ ᱢᱟᱦᱟ ᱦᱩᱭᱩᱜ
ᱦᱮᱸ ᱚᱱᱟ ᱢᱟ ᱛᱤᱨᱤᱥᱟ ᱡᱩᱱ ᱨᱮ ᱪᱤᱜᱠᱟ ᱠᱚ ᱢᱟᱱᱟᱣ ᱜᱮᱭᱟ ᱟᱯᱮ ᱚᱱᱛᱮ
ᱦᱩᱸ ᱢᱟᱱᱟᱣ ᱜᱮᱭᱟ ᱠᱚ ᱵᱷᱟᱜ ᱜᱮ
ᱚ ᱛᱟᱦᱚᱞᱮ ᱛᱤᱨᱤᱥᱟ ᱡᱩᱱ ᱨᱮᱫᱚᱢ ᱪᱟᱞᱟᱜᱼᱟ ᱥᱮ ᱵᱟᱝ?
ᱛᱤᱨᱤᱥᱟ ᱡᱩᱱ ᱨᱮ ᱧᱮᱞ ᱦᱩᱭ ᱞᱮᱱ ᱜᱮ ᱱᱚᱰᱮ ᱡᱩᱫᱤ ᱠᱚᱞᱮᱡᱽ ᱨᱮᱠᱚ ᱢᱟᱱᱟᱣᱟ ᱛᱟᱦᱚᱞᱮ ᱠᱚᱞᱮᱡᱽ ᱨᱮ ᱛᱟᱦᱮᱱ ᱦᱩᱭᱩᱜᱼᱟ
ᱠᱚᱞᱮᱡᱽ ᱠᱚᱨᱮ ᱫᱚ ᱢᱟᱠᱚ ᱢᱟᱱᱟᱣ ᱜᱮᱭᱟ ᱛᱤᱨᱤᱥᱟ ᱡᱩᱱ ᱠᱚᱫᱚ
ᱦᱳᱭ ᱟ ᱛᱟᱦᱚᱞᱮ ᱠᱚᱞᱮᱡᱽ ᱨᱮ ᱟᱫᱚ ᱟᱹᱛᱩ ᱫᱤᱥᱚᱢ ᱥᱮᱫ ᱫᱚ ᱵᱟᱝ ᱪᱟᱞᱟᱣ ᱦᱩᱭᱩᱜᱼᱟ ᱦᱟᱸᱜ
ᱦᱮᱸ ᱛᱟᱦᱚᱞᱮ ᱛᱤᱥᱮᱢ ᱪᱟᱞᱟᱜᱼᱟ ᱟᱹᱛᱩ ᱫᱤᱥᱚᱢ ᱥᱮᱫ ᱫᱚ?
ᱟᱹᱛᱩ ᱫᱤᱥᱚᱢ ᱫᱚ ᱟᱫᱚ ᱮᱠᱟᱞᱛᱮ ᱨᱚᱦᱚᱭ ᱨᱮ
ᱨᱚᱦᱚᱭ ᱨᱮ ᱦᱳᱲᱩ ᱨᱚᱦᱚᱭ ᱥᱚᱢᱚᱭ ᱵᱟᱝ ᱚᱲᱟᱜ ᱨᱮᱢ ᱜᱚᱲᱚ ᱟᱠᱚᱣᱟ
ᱦᱳᱭ ᱵᱟᱠᱷᱟᱱ ᱫᱚ ᱡᱷᱚᱛᱚ ᱜᱮᱥᱮ ᱠᱟᱹᱢᱤ ᱦᱩᱭᱩᱜᱼᱟ
ᱮᱠᱫᱚᱢ ᱮᱠᱫᱚᱢ ᱵᱟᱝ ᱠᱟᱹᱢᱤ ᱞᱮᱠᱷᱟᱱ ᱵᱟᱝ ᱜᱟᱱᱚᱜᱼᱟ
ᱦᱚ ᱵᱟᱠᱟᱡ ᱫᱚ ᱠᱩᱲᱤ ᱜᱤᱫᱽᱨᱟᱹ ᱫᱚ ᱯᱟᱲᱦᱟᱜ ᱠᱟᱱᱟᱢ ᱢᱮᱱᱛᱮ ᱠᱟᱹᱢᱤ ᱵᱟᱝ ᱥᱮᱬᱟ ᱦᱩᱭᱩᱜᱼᱟ ᱱᱚᱝᱠᱟᱱ ᱠᱟᱛᱷᱟ ᱫᱚ ᱵᱟᱝ ᱠᱟᱱᱟ
ᱦᱮᱸ ᱠᱚᱲᱟ ᱜᱤᱫᱽᱨᱟᱹ ᱠᱷᱮᱛᱨᱮ ᱦᱚᱸ ᱱᱚᱝᱠᱟ ᱜᱮ ᱢᱟᱱᱮ ᱵᱟᱱᱟᱨ ᱫᱤᱠ ᱫᱤᱭᱮ ᱢᱟᱱᱮ ᱵᱟᱱᱟᱨ ᱠᱷᱮᱛᱨᱮ ᱜᱮ ᱠᱟᱹᱢᱤ ᱫᱚ ᱦᱩᱭᱩᱜ ᱜᱮᱭᱟ
ᱢᱟᱱᱮ ᱯᱟᱲᱦᱟᱜ ᱠᱟᱱᱟᱢ ᱢᱮᱱᱛᱮ ᱢᱟᱱᱮ ᱵᱤᱥᱤ ᱤᱭᱟᱹ ᱵᱟᱝ ᱵᱷᱟᱜᱮᱭᱟ ᱡᱮ ᱦᱚᱸ ᱤᱧ ᱫᱚ ᱯᱟᱲᱦᱟᱜ ᱠᱟᱱᱟᱹᱧ ᱱᱚᱣᱟ ᱵᱮᱧ ᱫᱟᱲᱮᱭᱟᱜᱼᱟ ᱚᱱᱟ ᱵᱮᱧ ᱫᱟᱲᱮᱭᱟᱜᱼᱟ, ᱦᱳᱭ
ᱮᱠᱫᱚᱢ ᱛᱟᱞᱦᱮ ᱦᱳᱲᱩ ᱨᱚᱦᱚᱭ ᱥᱚᱭ ᱚᱲᱟᱜ ᱮᱢ ᱪᱟᱞᱟᱜᱼᱟ?
ᱦᱮᱸ ᱦᱳᱲᱳ ᱨᱚᱦᱚᱭ ᱥᱚᱢᱚᱭ ᱚᱲᱟᱜ ᱤᱧ ᱪᱟᱞᱼᱟ ᱢᱟᱱᱮ ᱡᱷᱚᱛᱚ ᱨᱮᱜᱮ ᱦᱳᱲᱩ ᱨᱚᱦᱚᱭ ᱦᱮᱲᱦᱮᱫ ᱤᱨ ᱫᱟᱞ ᱛᱚᱞ ᱡᱷᱚᱛᱚ ᱠᱤᱪᱷᱩ ᱨᱮᱜᱮ ᱢᱟᱱᱮ ᱚᱲᱟᱜ ᱤᱧ ᱪᱟᱞᱟᱜ
ᱟᱸ ᱨᱩᱣᱟᱹᱲᱟᱢ ᱛᱟᱦᱚᱞᱮ ᱛᱤᱥ ᱢᱮᱥ?
ᱡᱩᱫᱤᱧ ᱪᱟ ᱟ ᱟᱫᱚ ᱨᱚᱦᱚᱭ ᱢᱩᱪᱟᱹᱫᱚᱜᱼᱟ ᱛᱟᱯᱚᱨᱮᱧ ᱨᱩᱣᱟᱹᱲᱟ
ᱦᱚᱭ ᱡᱩᱫᱤ ᱮᱠᱟᱞ ᱛᱮ ᱫᱟᱞ ᱦᱚᱴ ᱠᱟᱛᱮ ᱥᱮᱪᱮᱜ?
ᱵᱟᱝ ᱩᱱᱟᱹᱜ ᱫᱤᱱ ᱫᱚ ᱵᱟᱝ ᱩᱱᱟᱹᱜ ᱫᱤᱱ ᱫᱚ ᱵᱟᱝ ᱥᱩᱫᱩ ᱨᱚᱦᱚᱭ ᱪᱟᱵᱟ ᱠᱮᱫᱟᱞᱮ ᱟᱫᱚᱧ ᱦᱮᱡ ᱱᱟ ᱛᱟᱨᱯᱚᱨᱮ ᱟᱨᱚ ᱡᱚᱠᱷᱚᱡ ᱦᱮᱲᱦᱮᱫ ᱨᱮᱱᱟᱜ ᱤᱭᱟᱹ ᱦᱩᱭᱱᱟ ᱟᱫᱚ ᱩᱱᱤᱧ ᱪᱟᱞᱟᱣᱱᱟ ᱚᱸᱰᱮ ᱢᱚᱬᱮ ᱛᱩᱨᱩᱭ ᱫᱤᱱ ᱥᱮ ᱢᱤᱫ ᱥᱚᱯᱛᱟ ᱜᱟᱱᱤᱧ ᱛᱟᱦᱮᱸᱭᱱᱟ ᱛᱟ ᱯᱚᱨᱮ ᱟᱨᱚᱧ ᱦᱮᱡ ᱱᱟ ᱟᱨᱚ ᱤᱨ ᱥᱚᱢᱚᱭ ᱤᱧ ᱪᱟᱞᱟᱣᱱᱟ
ᱟᱪᱪᱷᱟ ᱦᱳᱲᱳ ᱨᱚᱦᱚᱭ ᱮᱢ ᱵᱟᱲᱟᱭ ᱜᱮᱭᱟ ᱛᱟᱦᱚᱞᱮ?
ᱦᱚᱸ ᱵᱟᱲᱟᱭ ᱜᱤᱭᱟᱹᱧ ᱦᱳᱲᱩ ᱨᱚᱦᱚᱭ
ᱦᱮᱲᱦᱮᱫ ᱦᱚᱸ ᱦᱮᱲᱦᱮᱫ ᱫᱟᱞ
ᱦᱳᱭ ᱥᱩᱫᱩ ᱚᱱᱮ ᱤᱭᱟᱹ ᱵᱟᱹᱧ ᱫᱟᱲᱮᱭᱟᱜᱼᱟ ᱢᱟᱱᱮ ᱟᱫᱚ ᱚᱱᱮ ᱡᱷᱩᱛᱚ ᱜᱤᱧ ᱫᱟᱲᱮᱭᱟᱜᱼᱟ ᱛᱚᱞ ᱠᱚᱢᱟᱧ ᱫᱟᱲᱮᱭᱟᱜᱼᱟ ᱤᱧᱫᱚ ᱢᱟᱱᱮ ᱢᱥᱨᱤᱧ ᱛᱟᱦᱮᱱᱟ ᱥᱮ ᱚᱱᱮ ᱥᱤᱛᱩᱝ ᱢᱟᱱᱮ ᱥᱤᱛᱩᱝ ᱵᱟᱹᱧ ᱥᱟᱡᱡᱳ ᱫᱟᱲᱮᱜᱼᱟ ᱦᱳᱭ
ᱟᱪᱪᱷᱟ ᱪᱷᱟᱛᱟ ᱠᱚᱫᱚ ᱵᱟᱢ ᱤᱫᱤ ᱠᱟᱜ-ᱟ
ᱪᱷᱟᱛᱟ ᱫᱚ ᱤᱫᱤ ᱫᱚᱢ ᱤᱫᱤᱭᱟ ᱛᱚᱵᱩ ᱨᱮ ᱦᱚᱸ ᱢᱟᱱᱮ ᱥᱤᱛᱩᱝ ᱠᱚᱨᱚᱢ ᱢᱤᱫᱴᱮᱱ ᱜᱩᱢᱴᱟᱱᱤ ᱚᱱᱟ ᱢᱟᱱᱮ ᱢᱟᱱᱮ ᱵᱟᱝ ᱥᱚᱦᱡᱡᱳᱜᱼᱟ ᱟᱨᱠᱤ ᱮᱢᱱᱤ ᱱᱚᱝᱠᱟ ᱠᱟᱹᱢᱤ ᱠᱚᱫᱚ ᱵᱟᱝ
ᱯᱟᱝᱠᱷᱟ ᱠᱚ ᱤᱫᱤ ᱠᱟᱜ ᱢᱮ
ᱦᱚᱸ ᱯᱟᱝᱠᱷᱟ ᱠᱚ ᱫᱚ ᱦᱤᱫᱤ ᱠᱟᱜ ᱜᱮᱭᱟ ᱦᱮᱸ
ᱟᱨ ᱵᱚᱨᱥᱟ ᱫᱤᱱ ᱢᱟ ᱪᱮᱫ ᱪᱤᱠᱟᱹᱛᱮ ᱜᱚᱨᱚᱢ ᱫᱚ ᱵᱟᱝ ᱜᱚᱨᱚᱢᱟ ᱵᱚᱨᱥᱟ ᱫᱤᱱ ᱫᱚ
ᱵᱚᱨᱥ ᱤᱭᱟᱹ ᱦᱳᱲᱳ ᱤᱨ ᱨᱮᱫᱚ ᱵᱟᱝ ᱢᱟᱱᱮ ᱦᱳ ᱥᱚᱢᱚᱭ ᱢᱟ ᱨᱮᱭᱟᱲ ᱫᱤᱱ ᱢᱟᱱᱮ ᱤᱭᱟᱹ ᱡᱚᱠᱷᱚᱱᱮᱱ ᱜᱮ ᱢᱤᱫ ᱫᱷᱟᱣ ᱵᱟᱝ ᱥᱤᱛᱩᱝ ᱟᱭ ᱥᱤᱛᱩᱝ ᱫᱚᱭ ᱦᱩᱲᱩ ᱨᱚᱦᱚᱭ ᱡᱚᱠᱷᱚᱱ ᱥᱮ ᱢᱤᱴᱮᱱ ᱦᱳᱭ ᱦᱳᱭ ᱚᱠᱟ ᱡᱚᱠᱷᱚᱱ ᱥᱤᱛᱩᱝ ᱫᱚ ᱫᱚᱢᱮ ᱠᱟᱴᱠᱚᱢ ᱠᱚ ᱥᱟᱵ ᱠᱚ ᱪᱟᱞᱟᱜ ᱦᱩᱭᱩᱜ ᱠᱟᱱᱟ
ᱠᱟᱴᱠᱚᱢ ᱠᱟᱴᱠᱚᱢ ᱠᱚ ᱯᱮ ᱥᱟᱵ ᱠᱚᱜᱮᱭᱟ
ᱦᱚᱸ ᱵᱟᱠᱷᱟᱡ ᱟᱞᱮ ᱵᱟᱹᱭᱦᱟᱹᱲ ᱨᱮ ᱫᱚᱢᱮ ᱠᱟᱴᱠᱚᱢ ᱦᱚᱸ ᱟᱞᱮ ᱴᱷᱮᱱ ᱠᱷᱚᱱᱚ ᱮᱴᱟᱜ ᱦᱚᱲ ᱠᱚ ᱦᱤᱡᱩᱜᱼᱟ ᱟᱨᱠᱤ ᱦᱟᱹᱠᱩ ᱥᱟᱵ ᱤᱫᱤ ᱠᱚᱣᱟ ᱠᱟᱴᱠᱚᱢ ᱜᱚᱸᱜᱷᱟ ᱨᱚᱠᱚᱡ
ᱟᱪᱪᱷᱟ ᱛᱟᱦᱚᱞᱮ ᱟᱯᱮ ᱥᱮᱫ ᱜᱮ ᱛᱚ ᱥᱟᱵ ᱪᱟᱞᱟᱜ ᱦᱩᱭᱩᱜᱼᱟ
ᱦᱮᱸ ᱦᱤᱡᱩᱜ ᱯᱮ
ᱮᱠᱫᱚᱢᱮ ᱮᱢᱟᱯᱫᱟ
ᱦᱮᱸ ᱮᱠᱟᱞ ᱱᱩᱠᱩ ᱢᱟ ᱩᱱᱠᱩ ᱢᱟ ᱪᱟᱥ ᱞᱮᱠᱟ ᱠᱚ ᱢᱮᱱᱟᱜ ᱠᱚᱣᱟ ᱜᱚᱴᱟ ᱢᱟᱴᱷ ᱥᱟᱵ ᱠᱟᱛᱮᱮᱫ ᱤᱫᱤ ᱞᱮᱠᱚ ᱠᱷᱟᱱ ᱜᱮ
ᱫᱷᱤᱨᱤ ᱠᱟᱴᱠᱚᱢ ᱥᱮ ᱠᱟᱴ ᱵᱟᱹᱫᱽ ᱠᱟᱴᱠᱚᱢ
ᱵᱟᱹᱫᱽ ᱠᱟᱴᱠᱚᱢ ᱜᱮ ᱫᱷᱤᱨᱤ ᱠᱟᱴᱠᱚᱢ ᱦᱚᱸ ᱢᱮᱱᱟᱜ ᱠᱚᱣᱟ ᱚᱱᱮ ᱢᱟᱱᱮ ᱤᱭᱟᱹ ᱥᱮᱫ ᱡᱟᱦᱟᱸ ᱥᱚᱰᱚᱜ ᱧᱚᱜ ᱜᱮ ᱦᱩᱭᱩᱜᱼᱟ ᱮᱱᱛᱮ
ᱛᱤᱱᱟᱹ ᱛᱤᱱᱟᱹᱜ ᱵᱚᱲᱚ ᱵᱚᱲᱚ ᱠᱚ
ᱵᱚᱲᱚ ᱜᱮᱭᱟ ᱠᱚ ᱤᱧ ᱢᱟ ᱵᱟᱹᱧ ᱥᱟᱵ ᱫᱟᱲᱮᱭᱟᱠᱚᱣᱟ ᱠᱟᱴᱠᱚᱢ ᱵᱟᱹᱧ ᱪᱟᱞᱟᱣ ᱵᱟᱲᱟᱜ ᱠᱟᱱᱟ ᱤᱧ ᱥᱟ ᱟ ᱠᱟᱴᱠᱚᱢ
ᱟᱞᱮ ᱠᱚᱞᱮ ᱪᱟᱟᱜ ᱞᱮᱠᱷ ᱱᱚᱝᱠᱟᱭ ᱥᱟᱵ ᱟᱞᱮᱭᱟ
ᱟᱫᱚ ᱜᱚᱲᱚ ᱦᱩᱭᱩᱜᱼᱟ ᱩᱱᱫᱚ ᱟᱫᱚ ᱚᱱᱮ
ᱵᱚᱛᱚᱨ ᱠᱟᱛᱮ ᱵᱚᱛᱚᱨ ᱵᱟᱭ ᱠᱟᱱᱟ ᱵᱟᱝ ᱦᱮᱡ ᱠᱟᱱᱟ ᱡᱦ ᱛᱚ ᱟᱥᱟ ᱠᱟᱛᱮᱜ ᱠᱟᱴᱠᱚᱢ ᱤᱫᱤ ᱥᱟᱵ ᱵᱟᱠᱚ ᱦᱩᱭᱩᱜᱼᱟ ᱛᱤ ᱵᱚᱨᱚᱱ ᱜᱮᱨᱪᱚᱱ ᱠᱚ ᱠᱟᱴᱠᱚᱢ ᱵᱟᱝ
ᱦᱳᱭ ᱟᱫᱚ ᱤᱧᱫᱚ ᱚᱱᱮ ᱢᱤᱫᱴᱮᱱ ᱞᱴᱷᱤᱧ ᱤᱫᱤ ᱠᱟᱜᱼᱟ ᱡᱟᱦᱟᱸᱭ ᱫᱚᱢᱮ ᱠᱚ ᱨᱟᱹᱜᱤᱼᱟ ᱚᱱᱟ ᱨᱮᱠᱚ ᱜᱮᱨᱚᱜᱼᱟ
ᱞᱟᱴᱷᱤ ᱛᱮᱢ ᱫᱟᱞ ᱠᱚᱣᱟ ᱠᱟᱴᱠᱚᱢ ᱞᱟᱸᱫᱟ ᱵᱩᱡᱷᱤ ᱠᱮᱫᱤᱧᱟ
ᱟᱫᱚ ᱤᱭᱟ ᱞᱮᱟᱹᱭ‌ ᱠᱷᱟᱱᱮᱢ ᱦᱚᱸ ᱟᱫᱚ ᱚᱸᱵᱮ ᱠᱷᱟᱡ ᱜᱮᱛᱚ ᱤᱭᱟᱹ ᱠᱮᱫᱟᱭ ᱟᱫᱚ ᱵᱟᱭ ᱜᱮᱨ ᱫᱟᱲᱮᱭᱟᱢᱟ ᱟᱫᱚ ᱚᱱᱟ ᱴᱤᱯᱤᱱ ᱨᱮᱢ ᱥᱟᱢᱵᱟᱣ ᱠᱮᱫᱮᱭᱟ
ᱟᱪᱪᱷᱟ
ᱟᱨ ᱟᱞᱮᱥᱮᱫ ᱫᱚ ᱫᱚᱢᱮ ᱪᱟᱛᱚᱢ ᱟᱲᱟᱜᱚᱜᱼᱟ ᱪᱟᱛᱚᱢ ᱟᱲᱟᱜ
ᱟᱪᱪᱷᱟ ᱤᱧᱟᱹᱜ ᱯᱷᱮᱵᱟᱨᱤᱮᱴ
ᱦᱚᱸ ᱥᱤᱵᱤᱞ ᱜᱮᱭᱟ ᱢᱮᱱᱠᱷᱟᱱ ᱠᱷᱟᱱ ᱨᱳᱜᱽ ᱡᱟᱦᱟᱸᱭᱟᱜ ᱢᱮᱱᱟᱜᱼᱟ ᱩᱱᱠᱩ ᱠᱚᱫᱚ ᱵᱟᱠᱚ ᱡᱚᱢ ᱧᱩᱭᱟ ᱚᱦᱸᱚᱜ ᱢᱟ ᱤᱧ ᱢᱟ ᱠᱩᱫᱩᱢ ᱠᱚᱫᱚ ᱵᱟᱹᱧ ᱵᱟᱲᱟᱭ
ᱠᱩᱫᱩᱢ ᱠᱚ ᱵᱟᱢ ᱵᱟᱲᱟᱭ ᱜᱮᱭᱟ
ᱢᱟᱱᱮ ᱠᱩᱫᱩᱢ ᱚᱱᱟ ᱨᱮᱱᱟᱜ ᱫᱚ ᱵᱟᱹᱧ ᱵᱟᱲᱟᱭᱟ
ᱟᱪᱪᱷᱟ ᱯᱟᱪᱮᱢ ᱵᱟᱲᱟᱭᱟ ᱛᱟᱞᱦᱮ ᱠᱟᱴᱠᱚᱢ ᱫᱚ ᱵᱚᱦᱚᱜ ᱵᱚᱦᱚᱜ ᱨᱮᱢ ᱵᱚᱦᱚᱜ ᱨᱮᱢ ᱠᱚᱴ ᱠᱚᱴᱱᱟᱜ ᱠᱚᱣᱟ ᱥᱮ ᱪᱮᱫ ᱠᱟᱴᱠᱚᱢ
ᱚᱱᱮ ᱡᱟᱦᱟᱸ ᱫᱤᱭᱟ ᱛᱟᱦᱮᱱ ᱛᱟᱠᱚ ᱚᱱᱟ ᱫᱚ ᱫᱟᱞ ᱯᱷᱚᱪᱚᱨ ᱠᱟᱛᱮ ᱤᱫᱤ ᱠᱚ ᱚᱲᱟᱜ
ᱚ ᱫᱟᱞ ᱯᱷᱚᱪᱚᱨ ᱠᱟᱛᱮᱜ ᱠᱟᱴᱠᱚᱢ ᱮᱢ ᱤᱫᱤ ᱠᱚᱣᱟ ᱛᱟᱞᱦᱮ ᱠᱟᱴᱠᱚᱢ ᱫᱚ ᱚᱠᱟ ᱴᱷᱮᱱ
ᱟᱫᱚ ᱚᱱᱟ ᱤᱭᱟᱹ ᱛᱮᱫ ᱫᱚᱠᱚ ᱪᱷᱟᱰᱟᱣ ᱛᱟᱠᱚᱣᱟ ᱛᱚ
ᱚᱱᱟ ᱠᱷᱩᱯᱨᱤ
ᱦᱳ ᱚᱱᱟ ᱢᱟᱠᱚ ᱪᱷᱟᱰᱟᱣ
ᱟᱪᱪᱷᱟ ᱩᱛᱩ ᱠᱚᱣᱟ ᱯᱮ ᱥᱮ ᱨᱟᱯᱟᱜ ᱨᱤᱫ
ᱨᱤᱫ ᱨᱟᱯᱟᱜ ᱩᱛᱩ ᱡᱷᱚᱛᱚ ᱞᱮᱴᱚ ᱠᱚ ᱡᱷᱚᱛᱚ